ᱮᱸ ᱦᱮᱞᱳ
ᱦᱟᱸ ᱟ-ᱟᱸᱡᱚᱢᱚᱜ ᱠᱟᱱᱟᱥᱟ
ᱦᱟ ᱟᱸᱡᱚᱢᱚᱜ ᱠᱟᱱ ᱜᱮᱭᱟ᱾
ᱟ ᱪᱮᱴᱮᱢ ᱪᱤᱠᱟᱹᱭ ᱮᱜ-ᱟ? ᱪᱮᱫ ᱮᱢ ᱪᱤᱠᱟᱹᱭᱮᱫᱼᱟ?
ᱪᱮᱫ ᱦᱚᱸ ᱵᱟᱝ ᱪᱮᱫ ᱟᱨ ᱛᱮᱦᱤᱧ ᱜᱟᱯᱟ ᱫᱚ ᱪᱮᱫ ᱦᱚᱸ ᱵᱟᱝᱜᱮ ᱚᱲᱟᱜ ᱠᱚᱨᱮ ᱜᱮ᱾
ᱚ ᱦᱚᱸ ᱫᱟᱜ ᱡᱟᱹᱯᱩᱫ ᱠᱚᱫᱚ ᱪᱮᱫ ᱞᱮᱠᱟ ᱟᱯᱮᱥᱮᱫ?
ᱟᱞᱮ ᱥᱮᱫ ᱫᱟᱜ ᱡᱟᱹᱯᱩᱫ ᱠᱚᱫᱚ ᱦᱚᱸ ᱤᱱᱠᱟᱹ ᱫᱟᱜ ᱡᱟᱹᱯᱩᱫᱮᱜ ᱜᱮᱭᱟᱭ᱾ ᱩᱱᱟᱹᱜ ᱥᱚᱠᱛᱚ ᱫᱚ ᱵᱟᱝ ᱜᱮ, ᱱᱟᱥᱮ ᱱᱟᱥᱮ ᱫᱟᱜ ᱡᱟᱹᱯᱩᱫᱮᱜᱼᱟᱭ ᱢᱟᱱᱮ
ᱟᱪᱪᱷᱟ᱾ ᱟᱞᱮ ᱥᱮᱫ ᱦᱚᱸ ᱚᱱᱠᱟᱜᱮ ᱫᱟᱜ ᱮᱜᱼᱟ ᱱᱟᱥᱮ ᱱᱟᱥᱮ ᱡᱳᱨ ᱫᱚ ᱵᱟᱭ ᱡᱚᱨᱚᱭᱮᱜᱼᱟ᱾
ᱟᱨ ᱨᱚᱦᱚᱭ ᱠᱟᱹᱢᱤ ᱠᱚᱫᱚ ᱛᱚᱵᱮ ᱛᱤᱱᱟᱹᱜ ᱥᱟᱺᱜᱤᱧ ᱠᱮᱜᱼᱟ ᱯᱮ?
ᱨᱚᱦᱚᱭ ᱠᱚᱫᱚ ᱟᱞᱮᱥᱮᱫ ᱫᱚ ᱦᱟᱯᱮ ᱟᱹᱨᱤ ᱠᱚ ᱮᱦᱚᱵᱟ ᱛᱚᱞᱟ ᱠᱚᱦᱚᱸ ᱠᱟᱹᱴᱤᱡ ᱠᱟᱹᱴᱤᱡ ᱜᱮᱛᱟᱞᱮᱭᱟ ᱟᱨᱨᱤ ᱢᱟᱨᱟᱝ ᱚᱜᱼᱟ ᱟᱨ ᱚᱱᱠᱟ ᱫᱟᱜ ᱦᱚᱸ ᱵᱟᱭ ᱫᱟᱜ ᱟᱠᱟᱜᱼᱟ᱾ ᱟᱫᱚ ᱫᱟᱜ ᱠᱚ ᱧᱟᱢ ᱞᱮᱠᱷᱟᱱ ᱛᱚᱞᱟ ᱠᱚᱫᱚ ᱦᱟᱨᱟ ᱜᱚᱫᱚᱜ ᱛᱟᱞᱮᱭᱟ ᱦᱟᱸᱜ᱾
ᱟᱪᱪᱷᱟ ᱱᱤᱛᱚᱜ ᱢᱟ ᱫᱟᱜ ᱤᱫᱤᱭᱮᱫ ᱫᱚ ᱛᱚᱞᱟ ᱠᱚ ᱦᱟᱨᱟ ᱜᱚᱫᱚᱜᱼᱟ ᱦᱟᱸᱜ᱾
ᱦᱳᱭ ᱫᱟᱜ ᱮ ᱧᱟᱢ ᱠᱷᱟᱱ ᱜᱮ ᱦᱟᱸᱜ ᱦᱟᱨᱟ ᱜᱚᱫᱚᱜᱼᱟ ᱢᱤᱫ ᱦᱟᱯᱛᱟ ᱵᱷᱤᱛᱤᱨ ᱨᱮᱜᱮ ᱜᱟᱱ ᱜᱚᱫᱚᱜᱼᱟ ᱨᱚᱦᱚᱭ ᱠᱚᱫᱚ᱾
ᱟᱞᱮᱥᱮᱫ ᱦᱚᱸ ᱚᱱᱠᱟ ᱫᱚ ᱨᱚᱦᱚᱭ ᱫᱚ ᱟᱹᱣᱨᱤ ᱠᱚ ᱨᱚᱦᱚᱭᱟ ᱫᱟᱜ ᱜᱮ ᱵᱟᱭ ᱫᱟᱜ ᱮᱫᱟ ᱵᱟᱹᱫᱽ ᱠᱚᱨᱮ ᱜᱮ ᱫᱟᱜ ᱟᱹᱣᱨᱤ ᱡᱚᱢᱟᱜᱼᱟ᱾
ᱚ ᱚᱦᱚᱻ
ᱡᱟᱦᱟᱸ ᱛᱤᱱᱟᱹᱜ ᱮ ᱫᱟᱜᱮᱟᱭ ᱚᱱᱟᱢᱟ ᱡᱚᱛᱚ ᱚᱨ ᱪᱟᱵᱟᱭ ᱮᱜ ᱟᱭ᱾
ᱦᱳᱭ ᱦᱳ ᱟᱫᱚ ᱱᱚᱜᱼᱚᱭ ᱟᱹᱨᱤ ᱨᱚᱦᱚᱭ ᱠᱟᱹᱢᱤ ᱟᱹᱨᱤ ᱦᱩᱭᱩᱜ ᱵᱚᱱ ᱦᱟᱸᱜ᱾ ᱦᱟᱱᱟ ᱱᱚᱣᱟ ᱡᱟᱦᱟᱱᱟᱜ ᱠᱚ ᱠᱟᱹᱢᱤ ᱜᱚᱫᱟ ᱠᱚ ᱦᱚᱲ ᱠᱚ᱾
ᱦᱚ ᱠᱟᱹᱢᱤ ᱢᱟ ᱟᱨ ᱛᱟᱦᱮᱱ ᱜᱮᱭᱟ ᱠᱟᱹᱢᱤ ᱢᱟ ᱵᱟᱭ ᱪᱟᱵᱟᱜᱼᱟ᱾
ᱦᱳ ᱟᱞᱮᱥᱮᱫ ᱢᱟ ᱱᱚᱜᱼᱚᱭ ᱵᱟᱯᱞᱟᱜ ᱠᱟᱱ ᱜᱮᱭᱟ ᱠᱚ ᱱᱮᱛᱟᱨ ᱦᱚᱸ᱾ ᱛᱟᱦᱚᱞᱮ ᱛᱤᱱᱟᱹᱜ ᱫᱤᱱ ᱫᱷᱟᱹᱵᱤᱡ ᱠᱚ ᱵᱟᱯᱞᱟᱜ-ᱟ ᱯᱟᱞᱮᱜ ᱠᱟᱹᱢᱤ ᱟᱹᱣᱨᱤ ᱦᱩᱭᱩᱜ ᱫᱷᱟᱹᱵᱤᱡ ᱫᱚ ᱾
ᱟᱪᱪᱷᱟ ᱾ ᱱᱚᱛᱮ ᱦᱚᱸ ᱵᱟᱯᱞᱟ ᱢᱟ ᱠᱚ ᱵᱟᱯᱞᱟᱜ ᱠᱟᱱ ᱜᱮᱭᱟ ᱟᱫᱚ ᱟᱯᱮ ᱚᱱᱟ ᱮᱴᱟᱜ ᱡᱟᱹᱛ ᱠᱚ ᱵᱟᱯᱞᱟᱜ ᱠᱟᱱᱟ ᱥᱟᱱᱛᱟᱲ ᱠᱚᱜᱮ?
ᱚ ᱦᱚᱸ ᱟᱞᱮ ᱥᱮᱫ ᱦᱚᱸ ᱡᱚᱛᱚ ᱞᱮᱠᱟ ᱜᱮᱢ ᱧᱮᱞ ᱠᱚᱣᱟ ᱥᱟᱱᱛᱟᱲ ᱠᱚᱦᱚᱸ ᱟᱨ ᱮᱴᱟᱜ ᱡᱟᱹᱛ ᱠᱚᱦᱚᱸ ᱢᱤᱫ ᱟᱥᱟ ᱟᱱᱟ ᱦᱚᱨ ᱰᱟᱦᱟᱨ ᱛᱮ ᱜᱟᱹᱰᱤ ᱦᱟᱱᱛᱮ ᱱᱟᱛᱮ ᱦᱤᱡᱩᱜ ᱥᱮᱱᱚᱜᱼᱟ ᱾ ᱵᱟᱯᱞᱟ ᱜᱟᱹᱰᱤ ᱜᱮᱢ ᱧᱮᱞᱟ ᱾ ᱟᱨ ᱟᱯᱮ ᱥᱮᱫ ᱫᱚ?
ᱟᱞᱮ ᱥᱮᱫ ᱦᱚᱸ
ᱚ ᱦᱚᱻ
ᱱᱮᱛᱟᱨ ᱫᱚ ᱵᱟᱯᱞᱟ ᱨᱮᱭᱟᱜ ᱥᱤᱡᱤᱱ ᱢᱟ ᱵᱟᱝ ᱠᱟᱱᱟ ᱟᱫᱚ ᱫᱤᱱ ᱜᱮᱠᱚ ᱵᱟᱯᱞᱟᱜᱼᱟ ᱱᱮᱛᱟᱨ ᱫᱚ ᱫᱤᱱ ᱜᱮ ᱜᱟᱱᱚᱜ ᱠᱟᱱ ᱜᱮ ᱵᱟᱯᱞᱟ ᱠᱚ ᱾
ᱦᱳᱭ ᱛᱚ ᱾ ᱞᱟᱯᱮ ᱫᱚ ᱪᱮᱜ ᱞᱮᱠᱟ ᱠᱚ ᱵᱟᱯᱞᱟᱜ ᱡᱟᱹᱥᱛᱤ ᱫᱚ? ᱟᱯᱮ ᱥᱮᱫ ᱫᱚ ᱪᱮᱫ ᱞᱮᱠᱟ ᱡᱟᱹᱥᱛᱤ ᱫᱚᱠᱚ ᱵᱟᱯᱞᱟᱜᱼᱟ?
ᱟᱞᱮ ᱥᱮᱫ ᱫᱚ ᱡᱷᱚᱛᱚ ᱨᱚᱠᱚᱢ ᱜᱮᱠᱚ ᱵᱟᱯᱞᱟᱜᱼᱟ, ᱱᱚᱝᱠᱟ ᱧᱮᱞ ᱧᱮᱯᱮᱞ ᱠᱟᱛᱮᱜ ᱦᱚᱸᱠᱚ ᱟᱹᱜᱩ ᱠᱚᱜᱮᱭᱟ ᱟᱨ ᱟᱠᱚ ᱛᱮᱢᱟ ᱠᱚ ᱵᱟᱯᱞᱟᱜ ᱠᱟᱱ ᱜᱮᱭᱟ ᱟᱨ ᱱᱚᱝᱠᱟ ᱧᱮᱞ ᱧᱮᱯᱮᱞ ᱠᱟᱛᱮ ᱦᱚᱸ ᱛᱮᱦᱮᱧ ᱜᱟᱯᱟ ᱢᱟ ᱨᱚᱠᱟ ᱛᱷᱚᱠᱟ ᱠᱚ ᱟᱹᱜᱩ ᱠᱚᱣᱟ ᱠᱟᱹᱢᱤ ᱠᱚ ᱚᱥᱩᱵᱤᱫᱷᱟ ᱜᱚᱫᱚᱜ ᱠᱷᱟᱱ ᱠᱚ ᱾
ᱦᱳ ᱦᱳ, ᱦᱚ ᱵᱟᱯᱞᱟ ᱢᱟᱱᱮ ᱫᱩᱣᱟᱹᱨ ᱵᱟᱯᱞᱟ ᱟᱨᱚ ᱚᱱᱟ ᱪᱮᱫ ᱵᱟᱯᱞᱟ ᱠᱚᱠᱚ ᱢᱮᱛᱟᱜᱼᱟ ᱚᱱᱟ ᱵᱟᱯᱞᱟ ᱠᱚ ᱠᱚᱨᱟᱣ ᱜᱮᱭᱟ ᱟᱯᱮ ᱥᱮᱫ?
ᱦᱚᱸ ᱠᱚᱨᱟᱣ ᱜᱮᱭᱟ ᱠᱚ ᱟᱞᱮ ᱥᱮᱫ ᱫᱩᱣᱟᱹᱨ ᱵᱟᱯᱞᱟ ᱦᱚᱸ ᱟᱨ ᱱᱚᱝᱠᱟ ᱵᱟᱦᱟ ᱢᱟᱞᱟ ᱱᱮᱛᱟᱨ ᱫᱤᱱ ᱫᱚ ᱡᱟᱹᱥᱛᱤ ᱵᱟᱦᱟ ᱢᱟᱞᱟ ᱛᱮᱜᱮ ᱠᱚ ᱵᱟᱯᱞᱟᱜ ᱠᱟᱱᱟ ᱢᱟᱱᱮ ᱚᱱᱟ ᱫᱚ ᱞᱚᱜᱚᱱ ᱫᱷᱟᱨᱟᱜ ᱠᱟᱱᱟ ᱾
ᱵᱟᱦᱟ ᱢᱟᱞᱟ ᱫᱚ ᱚᱠᱟ ᱞᱮᱠᱟ ᱚᱱᱟ ᱫᱚ?
ᱵᱟᱦᱟ ᱢᱟᱞᱟ ᱫᱚ ᱟᱞᱮ ᱥᱮᱫ ᱫᱚ ᱱᱚᱝᱠᱟ ᱠᱚ ᱵᱟᱯᱞᱟᱜ ᱠᱟᱱᱟ ᱩᱸ ᱧᱮᱯᱮᱞ ᱫᱚ ᱢᱟᱱᱮ ᱠᱚᱲᱟ ᱫᱷᱟᱨᱮ ᱠᱚᱠᱚ ᱦᱤᱡᱩᱜ ᱜᱮᱭᱟ ᱠᱩᱲᱤ ᱫᱷᱟᱨᱮ ᱨᱮᱱ ᱦᱚᱸ ᱢᱟᱱᱮ ᱠᱩᱥᱤ ᱠᱩᱯᱩᱥᱤ ᱠᱟᱛᱮ ᱜᱮ ᱟᱫᱚ ᱚᱱᱟ ᱵᱟᱯᱞᱟ ᱫᱚ ᱵᱟᱭ ᱦᱩᱭᱩᱜᱼᱟ ᱱᱟᱦᱜ ᱢᱟᱱᱮ ᱥᱚᱴ ᱠᱷᱟᱴ ᱛᱮ ᱢᱹᱡᱷᱤ ᱢᱚᱬᱮ ᱠᱚᱠᱚ ᱦᱤᱡᱩᱜᱼᱟ ᱟᱨ ᱚᱱᱟ ᱵᱟᱦᱟ ᱜᱮᱠᱤᱱ ᱵᱚᱫᱚᱞᱟ ᱢᱟᱱᱮ ᱚᱱᱟ ᱫᱚ ᱥᱮᱫᱟᱭ ᱫᱚ ᱪᱮᱫ ᱞᱮᱠᱟ ᱠᱮᱫᱟ ᱚᱱᱟ ᱫᱚ ᱚᱨ ᱤᱫᱤ ᱞᱮᱠᱟ ᱾ ᱟᱫᱚ ᱚᱱᱟ ᱜᱮ ᱠᱟᱹᱴᱤᱡ ᱵᱟᱦᱟ ᱢᱟᱞᱟ ᱠᱚ ᱦᱚᱨᱚᱜ ᱧᱚᱜ ᱠᱟᱛᱮ ᱠᱚ ᱤᱫᱤᱭᱮᱭᱟ ᱾
ᱚ ᱦᱚᱸ ᱢᱟᱱᱮ ᱡᱟᱶᱟᱭ ᱠᱚᱲᱟ ᱪᱟᱞᱟᱜᱼᱟ ᱵᱟᱹᱦᱩ ᱚᱲᱟᱜ ᱟᱨ ᱚᱸᱰᱮ ᱦᱟᱸᱜ ᱩᱱᱤ ᱠᱩᱲᱤ ᱠᱩᱲᱤ ᱦᱚᱸ ᱢᱤᱫᱴᱤᱡ ᱢᱟᱞᱟ ᱠᱚ ᱮᱢᱟᱭᱟ ᱟᱨ ᱠᱚᱲᱟ ᱦᱚᱸ ᱟᱫᱚ ᱚᱱᱟ ᱵᱟᱦᱟ ᱢᱟᱞᱟ ᱠᱤᱱ ᱵᱚᱫᱚᱞ ᱟᱹᱠᱤᱱ ᱠᱚᱲᱟ ᱫᱚ ᱠᱩᱲᱤᱭ ᱦᱚᱨᱚᱜ ᱮᱭᱟ ᱟᱨ ᱠᱩᱲᱤ ᱫᱚ ᱠᱚᱲᱟᱭ ᱦᱚᱨᱚᱜ ᱮᱭᱟ ᱾
ᱠᱩᱲᱤ ᱫᱚ ᱠᱚᱲᱟ ᱦᱚᱨᱚ ᱢᱟᱱᱮ ᱤᱭᱟᱹ ᱢᱟᱹᱡᱷᱤ ᱫᱚ ᱦᱟᱱᱛᱮ ᱱᱤᱡ ᱢᱟᱹᱡᱷᱤᱭ ᱛᱟᱦᱮᱱ ᱜᱮᱭᱟ ᱱᱚᱛᱮ ᱱᱤᱡ ᱢᱟᱹᱡᱷ ᱦᱚᱸᱭ ᱛᱟᱦᱮᱱ ᱜᱮᱭᱟ ᱾ ᱢᱟᱱᱮ ᱢᱟᱹᱡᱷᱤ ᱢᱚᱬᱮ ᱦᱚᱲ ᱟᱛᱮ ᱜᱮ ᱜᱟᱢᱪᱷᱟ ᱠᱚ ᱟᱴᱮᱫ ᱫᱟᱠᱚ ᱟᱨ ᱚᱸᱰᱮ ᱵᱟᱦᱟ ᱢᱟᱞᱟ ᱠᱤᱱ ᱵᱚᱫᱚᱞᱟ ᱟᱫᱚ ᱦᱩᱭ ᱱᱟ ᱤᱱᱟᱹᱜᱮ ᱵᱟᱯᱞᱟ ᱛᱟᱠᱤᱱ ᱾
ᱚ ᱾
ᱟᱨ ᱤᱫᱤ ᱠᱟᱛᱮᱜ ᱦᱟᱸᱰᱮ ᱠᱚ ᱵᱟᱯᱞᱟᱭ ᱭᱟ ᱟᱫᱚ ᱾ ᱚᱱᱟ ᱠᱚᱨᱮ ᱫᱚ ᱫᱚᱢ ᱠᱚᱫᱚ ᱵᱟᱝ ᱜᱮᱭᱟ ᱵᱟ ᱠᱚ ᱮᱱᱮᱡᱼᱟ ᱾
ᱚ ᱦᱚᱸ ᱢᱟᱱᱮ ᱴᱟᱢᱟᱠ ᱛᱩᱢᱫᱟᱜ ᱠᱚ ᱚᱱᱟ ᱠᱚᱫᱚ ᱵᱟᱠᱚ ᱤᱭᱟᱹᱭᱟ ᱨᱩᱭᱟ?
ᱦᱳᱭ ᱴᱟᱢᱟᱠ ᱛᱩᱢᱫᱟᱜ ᱠᱚᱫᱚ ᱵᱟᱠᱚ ᱨᱩᱭᱟ ᱾
ᱚ ᱦᱚᱸ ᱛᱟᱨᱯᱚᱨᱮ ᱱᱚᱣᱟ ᱤᱭᱟᱹ ᱠᱚ ᱮᱸᱻ ᱞᱩᱜᱽᱲᱤ ᱠᱚᱠᱚ ᱮᱢᱟ ᱠᱚᱣᱟ ᱥᱮ ᱵᱟᱝ ᱚᱱᱟ ᱥᱟᱥᱟᱝ ᱞᱩᱜᱽᱲᱤ ᱠᱚ ᱯᱮᱲᱟ ᱠᱚᱠᱚ ᱱᱮᱶᱛᱟ ᱠᱚᱣᱟ ᱥᱮ ᱵᱟᱝ?
ᱟᱫᱚ ᱚᱱᱠᱟ ᱡᱩᱫᱤ ᱠᱩᱲᱤ ᱫᱷᱟᱨᱮ ᱨᱮᱱ ᱡᱩᱫᱤ ᱠᱚ ᱥᱟᱯᱲᱟᱣ ᱠᱚᱜᱼᱟ ᱛᱟᱦᱚᱞᱮ ᱫᱚᱠᱚ ᱱᱮᱣᱛᱟ ᱠᱚᱜᱮᱭᱟ ᱟᱨ ᱵᱟᱝᱠᱷᱟᱱ ᱫᱚ ᱵᱟᱝᱼᱟ ᱚᱱᱟ ᱛᱟᱭᱚᱢ ᱛᱮ ᱚᱱᱮ ᱠᱚ ᱠᱟᱹᱢᱤᱭᱟ ᱜᱚᱱᱚᱝ ᱠᱚᱠᱚ ᱡᱚᱠᱷᱚᱱ ᱠᱚ ᱟᱹᱜᱩᱭᱟ ᱩᱱ ᱥᱩᱢᱚᱭ ᱢᱟᱱᱮ ᱱᱚᱣᱟ ᱫᱚ ᱥᱚᱨᱚᱴᱠᱟᱴ ᱵᱟᱯᱞᱟ ᱠᱟᱱᱟ
ᱚ ᱦᱚ
ᱯᱮᱲᱟ ᱠᱚᱫᱚ ᱵᱟᱠᱚ ᱞᱟᱹᱭ ᱟᱠᱚᱣᱟ
ᱟᱪᱪᱷᱟ ᱟᱪᱪᱷᱟ ᱢᱟᱱᱮ ᱚᱱᱟ ᱫᱚ ᱱᱚᱝᱠᱟ ᱟᱹᱜᱩ ᱠᱮᱫᱮ ᱞᱮᱠᱟᱜ ᱜᱮ ᱱᱚᱣᱟ ᱮᱥᱮ ᱠᱟᱛᱮ ᱜᱮ
ᱦᱳᱭ ᱟᱹᱜᱩ ᱠᱮᱫᱮ ᱞᱮᱠᱟ ᱜᱮ ᱢᱟᱱᱮ
ᱟᱨ ᱱᱟᱸᱰᱮ ᱠᱚᱲᱟ ᱚᱲᱟᱜ ᱨᱮ ᱦᱳᱭ ᱠᱚᱲᱟ ᱚᱲᱟᱜ ᱨᱮ ᱤᱫᱤ ᱠᱟᱛᱮᱫ ᱩᱱᱤ ᱫᱚ ᱤᱱᱟᱹ ᱦᱤᱞᱳᱜ ᱠᱚ ᱵᱟᱯᱞᱟᱭᱮᱭᱟ ᱥᱮ ᱠᱷᱟᱹᱞᱤ ᱤᱫᱤᱭᱮᱭᱟᱠᱚ ᱱᱚᱝᱠᱟ ᱟᱨ ᱛᱟᱭᱚᱢ ᱛᱮᱠᱚ ᱵᱟᱯᱞᱟ ᱵᱟᱯᱞᱟ ᱠᱤᱱᱟ
ᱟᱫᱚ ᱚᱱᱟ ᱫᱚ ᱠᱚᱲᱟ ᱪᱮᱫ ᱞᱮᱠᱟ ᱠᱚ ᱥᱟᱯᱲᱟᱣ ᱠᱚᱜᱼᱟ ᱠᱚᱲᱟ ᱚᱲᱟᱜ ᱫᱷᱟᱨᱮ ᱨᱮᱱ ᱡᱩᱫᱤ ᱟᱠᱚ ᱠᱚ ᱞᱟᱹᱭᱟ ᱵᱟᱯᱞᱟᱭᱮᱭᱟ ᱞᱮ ᱥᱚᱸᱜᱮ ᱛᱮ ᱛᱟᱦᱚᱞᱮ ᱵᱟᱯᱞᱟ ᱦᱩᱭᱩᱜ ᱜᱮᱭᱟ ᱟᱨ ᱵᱟᱝᱠᱷᱟᱱ ᱫᱚ ᱱᱚᱝᱠᱟ ᱛᱟᱭᱚᱢ ᱛᱮ ᱨᱮᱦᱚᱸ
ᱚ ᱦᱚᱸ ᱢᱟᱱᱮ ᱢᱟᱱᱮ ᱚᱱᱟ ᱫᱚ ᱟᱹᱠᱤᱱ ᱛᱮ ᱧᱟᱯᱟᱢ ᱠᱤᱱ ᱞᱮᱠᱟ ᱦᱚᱸ ᱢᱟᱱᱮ ᱟᱹᱜᱩᱮᱭᱟᱠᱚ ᱟᱨ ᱛᱤᱥ ᱦᱚᱸᱠᱚ ᱠᱩᱲᱟᱹᱣᱟ ᱟᱨ ᱩᱱ ᱡᱚᱠᱷᱚᱡ ᱠᱚ ᱤᱛᱩᱡ ᱥᱤᱸᱫᱩᱨ
ᱦᱳᱭ ᱦᱳᱭ ᱦᱳᱭ ᱟᱨ ᱟᱯᱮ ᱥᱮᱫ ᱫᱚ ᱪᱮᱫ ᱞᱮᱠᱟ ᱵᱟᱯᱞᱟ ᱦᱩᱭᱩᱜᱼᱟ
ᱟᱞᱮᱥᱮᱫ ᱦᱚᱸ ᱟᱞᱮᱥᱮᱫ ᱢᱟ ᱡᱟᱹᱥᱛᱤ ᱱᱚᱝᱠᱟ ᱟᱠᱚ ᱛᱮᱜᱮ ᱠᱚ ᱧᱟᱯᱟᱢ ᱠᱟᱱᱟ ᱛᱚ ᱦᱮᱸ ᱱᱚᱝᱠᱟ ᱡᱟᱦᱟᱸ ᱨᱮᱠᱚ ᱢᱟᱲᱟᱝ ᱠᱚᱠᱚ ᱪᱤᱱᱦᱟᱹᱯᱚᱜ ᱠᱟᱱᱟ ᱧᱟᱯᱟᱢ ᱠᱟᱱᱟ ᱠᱚ ᱠᱩᱥᱤ ᱠᱩᱥᱤ ᱟᱫᱚ ᱟᱹᱜᱩ ᱠᱮᱫᱮᱭᱟ ᱚᱲᱟᱜ
ᱟᱪᱪᱷᱟ
ᱟᱨ ᱚᱱᱟ ᱠᱚ ᱛᱤᱨᱟᱞ ᱛᱟᱨᱚᱵ ᱠᱤᱱᱟᱹ ᱠᱚ ᱠᱩᱞᱤ ᱠᱤᱱᱟ ᱠᱚ ᱚᱠᱟ ᱞᱮᱠᱟ ᱵᱤᱱ ᱧᱟᱯᱟᱢ ᱮᱱᱟ? ᱛᱟᱯᱚᱨᱮ ᱠᱩᱲᱤ ᱫᱚ ᱟᱡᱟᱜ ᱟᱹᱛᱩ ᱚᱲᱟᱜ ᱠᱚ ᱨᱮᱱᱟᱜ ᱴᱷᱤᱠᱟᱹᱱᱟ ᱠᱚ ᱞᱮ ᱠᱚᱣᱟ ᱢᱟᱺᱡᱷᱤ ᱠᱚ ᱠᱚᱣᱟᱜ ᱧᱩᱛᱩᱢ ᱠᱚ ᱟᱨ ᱚᱸᱰᱮ ᱠᱟᱛᱟ ᱠᱚ ᱠᱩᱲᱟᱹᱣ ᱥᱮ ᱱᱩᱭ ᱠᱩᱲᱤ ᱫᱚ ᱱᱚᱰᱮ ᱡᱟᱢᱟᱭ ᱛᱟᱯᱮᱭᱟᱭ! ᱟᱫᱚ ᱚᱸᱰᱮ ᱠᱷᱚᱱᱚ
ᱦᱮ ᱾
ᱵᱟᱨᱭᱟ ᱦᱚᱲ ᱠᱚ ᱵᱷᱮᱡᱟ ᱠᱤᱱᱟᱹ ᱾ ᱟᱫᱚ ᱩᱱᱟᱹᱜ ᱫᱤᱱ ᱠᱟᱛᱮ ᱱᱟᱦᱟᱜ ᱤᱱᱟᱹ ᱦᱤᱞᱳᱜ ᱟᱫᱚ ᱩᱱᱠᱤᱱ ᱫᱚᱠᱚ ᱟᱹᱜᱩ ᱠᱤᱱᱟ ᱱᱚᱲᱮ ᱵᱟᱹᱦᱩ ᱚᱲᱟᱜ ᱛᱮ ᱦᱟᱸᱜ ᱟᱨ ᱮᱱᱠᱷᱟᱱ ᱜᱮ ᱩᱱᱠᱤᱱᱟᱜ ᱫᱚ ᱵᱟᱯᱞᱟ ᱫᱚ ᱦᱩᱭᱮᱱ ᱞᱮᱠᱟ ᱜᱮ, ᱟᱫᱚ ᱩᱱᱠᱩ ᱦᱚᱸ ᱡᱟᱦᱟᱸ ᱞᱮᱠᱟ ᱠᱚ ᱢᱚᱱᱮᱭᱟ ᱤᱛᱩᱫ ᱥᱤᱸᱫᱩᱨ ᱡᱩᱫᱤ ᱥᱚᱸᱜᱮ ᱮᱱᱠᱷᱟᱱ ᱥᱚᱸᱜᱮ ᱛᱮᱠᱚ ᱠᱚᱨᱟᱣᱟ ᱵᱟᱝᱠᱷᱟᱱ ᱛᱟᱭᱚᱢ ᱛᱮᱦᱚᱸ ᱜᱟᱱᱚᱜ ᱜᱮᱭᱟ ᱾ ᱟᱨ ᱟᱯᱮ ᱥᱮᱫ ᱫᱚ ᱚᱱᱠᱟ ᱫᱚ ᱦᱩᱭᱩᱜ ᱠᱟᱱᱟ ᱥᱮ ᱵᱟᱝ? ᱦᱮᱸ!
ᱫᱩᱦᱟᱹᱨ ᱵᱟᱯᱞᱟ ᱠᱚᱛᱮ ᱫᱚ ᱵᱟᱠᱚ ᱵᱟᱯᱞᱟ ᱟᱠᱚ ᱾
ᱦᱳᱭ, ᱵᱟᱯᱞᱟᱜ ᱜᱮᱭᱟ ᱠᱚ ᱵᱟᱯᱞᱟ ᱫᱚ ᱡᱟᱦᱟᱸᱭ ᱠᱚᱫᱚ ᱠᱤᱸᱥᱟᱹᱲ ᱠᱤᱸᱥᱟᱹᱲ ᱦᱚᱲ ᱠᱟᱱᱟ ᱠᱚ ᱛᱚ ᱡᱟᱦᱟᱸᱭ ᱫᱚ ᱠᱟ ᱯᱩᱭᱥᱟᱹ ᱦᱮᱱᱟᱜ ᱛᱟᱠᱚᱣᱟ, ᱢᱟᱱᱮ ᱫᱩᱣᱟᱹᱨ ᱵᱟᱯᱞᱟ ᱫᱚ ᱠᱷᱚᱨᱪᱟᱜ ᱟᱛᱚ ᱾ ᱮᱱᱮ ᱯᱮᱲᱟ ᱠᱚ ᱥᱟᱥᱟᱝ ᱞᱩᱜᱽᱲᱤᱜ ᱠᱚ ᱮᱢᱟ ᱠᱚᱣᱟ ᱾ ᱛᱟᱨᱯᱚᱨᱮ ᱡᱤᱞ ᱫᱟᱠᱟ ᱠᱚ ᱡᱚᱢ ᱪᱚ ᱠᱚᱣᱟ ᱟᱨ ᱯᱮᱱᱰᱮᱞ ᱠᱚᱠᱚ ᱵᱮᱱᱟᱣᱟ ᱾ ᱛᱟᱨᱯᱚᱨᱮ ᱚᱱᱟ ᱰᱤᱡᱮ ᱵᱚᱠᱥ ᱠᱚᱠᱚ ᱟᱹᱜᱩᱭᱟ, ᱴᱟᱢᱟᱠ ᱛᱩᱢᱫᱟᱜ ᱠᱚᱠᱚ ᱨᱩᱭᱟ ᱢᱟᱱᱮ ᱟᱹᱨᱤᱜᱟᱱ ᱠᱷᱚᱨᱪᱟᱜᱼᱟ ᱛᱚ ᱾ ᱚᱱᱟ ᱫᱚ ᱠᱤᱥᱟᱹᱲ ᱦᱚᱲ ᱠᱚᱜᱮ ᱠᱚ ᱵᱟᱯᱞᱟ ᱫᱟᱲᱮᱭᱟᱜᱼᱟ, ᱨᱮᱸᱜᱮᱡ ᱦᱚᱲ ᱠᱚᱫᱚ ᱱᱚᱜᱼᱚ ᱱᱚᱝᱠᱟ ᱟᱠᱚ ᱛᱮᱠᱚ ᱟᱹᱜᱩ ᱠᱚᱣᱟ ᱾ ᱵᱟᱠᱷᱟᱱ ᱚᱱᱮ ᱪᱮᱫ ᱵᱟᱯᱞᱟᱢ ᱞᱟᱹᱭ ᱠᱮᱫ ᱫᱚ, ᱵᱟᱦᱟ ᱢᱟᱞᱟᱜ ᱵᱟᱯᱞᱟ ᱚᱝᱠᱟ ᱠᱟᱛᱮ ᱠᱚ ᱟᱹᱜᱩ ᱠᱚᱣᱟ ᱾
ᱟᱪᱪᱷᱟ ᱾
ᱟᱨ ᱪᱮᱫ ᱞᱮᱠᱟ ᱦᱳᱭ ᱾
ᱟᱫᱚ ᱵᱟᱯ-ᱵᱟᱯᱞᱟ ᱵᱚᱞᱛᱮ ᱫᱚ ᱚᱠᱟ ᱵᱟᱯᱞᱟ ᱛᱟᱦᱚᱞᱮ ᱵᱮᱥᱟ?
ᱟᱫᱚᱻ ᱱᱮᱛᱟᱨ ᱫᱚ ᱢᱟᱱᱮ ᱥᱮᱫᱟᱭ ᱫᱚ ᱦᱟᱯᱲᱟᱢ ᱠᱚ ᱫᱚᱠᱚ ᱞᱟᱹᱭ ᱛᱟᱦᱮᱸᱜᱼᱟ ᱛᱚ ᱢᱟᱱᱮ ᱵᱟᱯᱞᱟᱜ ᱠᱷᱟᱱ ᱫᱚ ᱥᱟᱨ ᱥᱟᱹᱜᱩᱱ ᱠᱟᱛᱮ ᱜᱮ ᱵᱟᱯᱞᱟ ᱫᱚᱨᱠᱟᱨᱚᱜ ᱠᱟᱱᱟ, ᱢᱟᱱᱮ ᱥᱟᱨ ᱠᱚ ᱥᱟᱹᱜᱩᱱᱟ ᱠᱚ, ᱦᱮᱸᱥᱮ ᱚᱱᱟ ᱥᱟᱹᱜᱩᱱ ᱠᱚ ᱧᱮᱞᱟ ᱥᱟᱹᱜᱩᱱ ᱠᱟᱱᱟ ᱥᱮ ᱵᱟᱝᱼᱟ? ᱮᱱᱠᱷᱟᱱ ᱜᱮ ᱩᱱᱠᱤᱱ ᱫᱚ ᱡᱩᱫᱤ ᱥᱟᱹᱜᱩᱱ ᱟᱠᱟᱱᱟ ᱛᱟᱦᱚᱞᱮ ᱫᱚ ᱩᱱᱠᱤᱱ ᱫᱚ ᱵᱟᱯᱞᱟ ᱴᱷᱤᱠᱟ ᱾ ᱟᱻ ᱱᱚᱝᱠᱟ ᱫᱚ ᱵᱟᱯᱞᱟ ᱠᱟᱱᱟ ᱡᱚᱵᱚᱨ ᱡᱚᱥᱛᱤ ᱵᱟᱯᱞᱟ ᱞᱮᱠᱟ ᱛᱚ ᱞᱟᱹᱭ ᱟᱠᱚ ᱦᱟᱯᱲᱟᱢ ᱠᱚ, ᱢᱟᱱᱮ ᱛᱟᱭᱚᱢ ᱵᱤᱫᱟᱹᱞ ᱩᱱᱠᱤᱱ ᱪᱮᱛᱟᱱ ᱨᱮ ᱡᱟᱦᱟᱱᱟᱜ ᱮᱴᱠᱮᱴᱚᱬᱮ ᱦᱩᱭᱩᱜᱼᱟ ᱥᱮ ᱡᱟᱦᱱᱟᱜ ᱱᱟᱜ ᱩᱱᱠᱤᱱ ᱪᱮᱛᱟᱱ ᱨᱮ ᱢᱟᱱᱮ ᱵᱟᱹᱲᱤᱡ ᱧᱚᱜ ᱦᱩᱭᱩᱜᱼᱟ ᱚᱱᱠᱟ ᱦᱚᱸ ᱛᱟᱦᱮᱱᱟ ᱛᱚ ᱾
ᱦᱮᱸ ᱾
ᱟᱫᱚ ᱱᱮᱛᱟᱨ ᱫᱚ ᱚᱱᱟ ᱠᱚ ᱠᱚᱫᱚ ᱦᱮᱸ ᱞᱟᱹᱭ ᱢᱮ ᱾
ᱦᱚᱸ ᱦᱚᱸ, ᱞᱮᱧ ᱥᱮᱫᱟᱭ ᱫᱚ ᱥᱟᱨ ᱥᱟᱹᱜᱩᱱ ᱟᱛᱮᱜ ᱫᱚ ᱢᱟᱱᱮ ᱩᱝᱠᱤᱱ ᱫᱚ ᱥᱟᱹᱜᱩᱱ ᱠᱤᱱ ᱧᱟᱢ ᱠᱟᱜᱼᱟ ᱯᱟᱞᱮᱫ ᱫᱚ ᱾ ᱟ ᱦᱟᱯᱮᱱ ᱫᱤᱱ ᱨᱮᱦᱚᱸ ᱩᱱᱠᱤᱱ ᱫᱚ ᱥᱩᱠᱷ ᱵᱷᱳᱜ ᱠᱟᱛᱮ ᱠᱤᱱ ᱡᱚᱢ ᱫᱟᱲᱮᱭᱟᱜᱼᱟ ᱠᱤᱱ, ᱢᱟᱱᱮ ᱧᱮᱞ ᱴᱷᱤᱠ ᱠᱟᱜᱼᱟ ᱠᱚ ᱠᱤᱱ ᱱᱟᱜ ᱫᱚ ᱥᱟᱜᱩᱱᱚᱜ ᱜᱮᱭᱟ ᱾
ᱦᱳᱭ, ᱟᱫᱚ ᱱᱮᱛᱟᱨ ᱫᱚ ᱚᱱᱟ ᱠᱚᱫᱚ ᱵᱟᱠᱚ ᱧᱮᱞᱮᱜᱼᱟ ᱾
ᱦᱮᱸ, ᱱᱮᱛᱟᱨ ᱫᱚ ᱵᱟᱯᱞᱟ ᱟᱨ ᱵᱟᱯᱞᱟᱜ ᱠᱟᱱᱟ ᱠᱚ ᱾
ᱦᱳᱭ, ᱠᱩᱥᱤᱭᱱᱟᱭ ᱨᱮᱵᱮᱱᱮᱱᱟᱭ ᱫᱮᱞᱟᱧ ᱤᱫᱤ ᱢᱮᱭᱟ ᱵᱟᱥ ᱟᱨ ᱮᱱᱠᱷᱟᱱ ᱜᱮ ᱩᱝᱠᱩ ᱫᱚ ᱵᱟᱯᱞᱟ ᱦᱩᱭᱱᱟ ᱾
ᱛᱚᱵᱮ ᱱᱮᱛᱟᱨ ᱫᱚ ᱚᱱᱟ ᱛᱮᱜᱮ ᱛᱚᱵᱮ ᱵᱟᱠᱚ ᱟᱹᱰᱤ ᱞᱚᱜᱚᱱ ᱠᱚ ᱪᱷᱟᱯᱟᱰᱟᱜ ᱠᱟᱱᱟ ᱠᱚ ᱾
ᱦᱩᱭᱩᱜᱼᱟ ᱯᱟᱞᱮᱱ ᱚᱱᱟ ᱵᱤᱱᱟᱹ ᱥᱟᱹᱜᱩᱱ ᱛᱮᱠᱚ ᱟᱹᱜᱩᱭᱮᱜ ᱠᱚᱣᱟ, ᱵᱤᱱᱟᱹ ᱥᱟᱹᱜᱩᱱ ᱧᱮᱞ ᱠᱟᱛᱮᱫ ᱚᱱᱟ ᱛᱮᱡᱮ ᱦᱟᱲᱟᱢ ᱵᱩᱲᱦᱤ ᱚᱱᱮ ᱵᱚᱭᱚᱥ ᱠᱟᱛᱮᱫ ᱦᱚᱸᱠᱚ ᱱᱮᱭᱟ ᱠᱷᱟᱹᱯᱟᱹᱨᱤᱭᱟᱜ ᱠᱟᱱᱟ ᱠᱚ ᱟᱨᱚ ᱦᱚᱸ ᱱᱚᱠᱟ ᱫᱚᱠᱚ ᱪᱷᱟᱯᱟᱴᱟᱜ ᱠᱟᱱᱟ ᱠᱚ ᱥᱟᱠᱟᱢ ᱠᱚ ᱚᱲᱮᱡᱮᱜ ᱟ ᱚᱱᱠᱟ ᱠᱷᱟᱹᱛᱤᱨ ᱜᱮ ᱯᱟᱞᱮᱱ ᱵᱩᱡᱷᱟᱹᱜ ᱠᱟᱱᱟ,
ᱚᱻ ᱯᱟᱞᱮᱜ ᱵᱩᱡᱷᱟᱹᱜ ᱠᱟᱱᱟ ᱠᱟᱛᱷᱟ ᱠᱚ ᱵᱟᱭ ᱜᱟᱯᱟᱱ ᱠᱟᱱᱟ ᱾
ᱦᱳᱭ ᱥᱮᱫᱟᱭ ᱫᱚ ᱩᱱᱠᱩ ᱦᱟᱯᱲᱟᱢ ᱠᱚ ᱚᱱᱮ ᱵᱚᱸᱜᱟ ᱵᱟᱨᱟ ᱵᱟᱨᱤ ᱦᱚᱲ ᱠᱚ ᱛᱟᱦᱮᱸ ᱠᱟᱱᱟ ᱛᱚ ᱩᱱᱠᱩ ᱜᱮᱛᱚ ᱟᱵᱚᱣᱟᱜ ᱱᱚᱣᱟ ᱟᱹᱨᱤᱪᱟᱹᱞᱤ ᱠᱚᱢᱟ ᱠᱚ ᱵᱮᱱᱟᱣ ᱦᱚᱴᱚ ᱠᱟᱜ, ᱡᱮ ᱱᱚᱝᱠᱟ ᱠᱟᱛᱮᱜ ᱜᱮ ᱟᱯᱮ ᱫᱚ ᱵᱟᱯᱞᱟᱜ ᱯᱮ ᱱᱚᱝᱠᱟ ᱠᱟᱛᱮ ᱧᱟᱯᱟᱢ ᱯᱮ ᱾
ᱟᱨ ᱱᱮᱛᱟᱨ ᱦᱚᱲ ᱢᱟ ᱚᱱᱟ ᱢᱟ ᱵᱟᱠᱚ ᱢᱟᱱᱟᱣ ᱵᱟᱛᱟᱣᱮᱜ-ᱟ ᱾ ᱟᱠᱚ ᱠᱩᱥᱤ ᱡᱟᱦᱟ ᱱᱟᱜ ᱵᱟᱝ ᱛᱟᱦᱟ ᱱᱟᱜ ᱠᱚ ᱠᱚᱨᱟᱣ ᱮᱫᱟ ᱚᱱᱟ ᱠᱷᱟᱹᱛᱤᱨ ᱜᱮ ᱯᱟᱞᱮ ᱱᱚᱣᱟ ᱠᱚᱫᱚ ᱦᱩᱭᱩᱜ ᱠᱟᱱᱟ ᱾
ᱟᱫᱚ ᱦᱩᱭᱩᱜ ᱠᱟᱱ ᱨᱮᱦᱚᱸ ᱟᱫᱚ ᱚᱱᱟ ᱫᱚ ᱟᱵᱚ ᱫᱚ ᱵᱟᱵᱚᱱ ᱴᱷᱤᱠᱟᱹ ᱫᱟᱲᱮᱭᱟᱜ ᱠᱟᱱᱟ ᱡᱮ ᱪᱮᱫ ᱪᱮᱫ ᱠᱷᱟᱹᱛᱤᱨ ᱦᱩᱭᱩᱜ ᱠᱟᱱᱟ ᱢᱮᱱᱛᱮ ᱾
ᱦᱳᱭ ᱾ ᱟᱫᱚ ᱚᱱᱮ ᱟᱵᱚ ᱢᱟᱹᱱᱢᱤ ᱢᱟ ᱵᱚᱸᱜᱟ ᱵᱩᱨᱩ ᱢᱟ ᱵᱟᱵᱚ ᱯᱟᱹᱛᱤᱭᱟ. ᱣ ᱠᱚ ᱠᱟᱱ ᱦᱟᱯᱲᱟᱢ ᱠᱚ ᱵᱟᱵᱚ ᱯᱟᱹᱛᱤᱭᱟᱹᱣ ᱠᱚ ᱠᱟᱱ, ᱡᱷᱚᱛᱚ ᱠᱚᱠᱚ ᱢᱮᱱᱮᱜ-ᱟ ᱜᱟᱱᱚᱜ ᱜᱮᱭᱟ ᱾ ᱡᱟᱦᱟᱸ ᱵᱟᱝ ᱜᱟᱱᱚᱜᱟᱜ ᱠᱚ ᱜᱟᱱ ᱦᱚᱪᱚᱭᱮᱜ-ᱟ ᱟᱫᱚ ᱛᱟᱭᱚᱢ ᱵᱤᱫᱟᱹᱞ ᱫᱚ ᱱᱚᱜ ᱚᱭ ᱱᱚᱝᱠᱟ ᱵᱟᱝ ᱜᱟᱱᱚᱜᱟ ᱮᱢ ᱜᱟᱱ ᱦᱚᱪᱚᱭ ᱠᱷᱟᱱ ᱫᱚ ᱪᱤᱠᱟᱹᱜ ᱜᱮᱭᱟ ᱚᱱᱟ ᱫᱚ ᱢᱩᱪᱟᱹᱫ ᱨᱮᱫᱚ ᱵᱟᱝ ᱜᱟᱱᱚᱜ ᱜᱮᱭᱟ ᱾
ᱦᱳᱭ ᱟᱫᱚ ᱵᱟᱢ ᱴᱷᱤᱠᱟᱹ ᱫᱟᱲᱮᱭᱟᱜ-ᱟ ᱟᱫᱚ ᱪᱟᱸᱫᱳ ᱜᱮᱢ ᱫᱳᱥᱮᱭᱟ ᱪᱟᱸᱫᱳ ᱜᱮ ᱱᱚᱝᱠᱟ ᱱᱟᱭ ᱾
ᱦᱳᱭ ᱟᱫᱚ ᱪᱟᱸᱫᱳ ᱦᱚᱠᱚ ᱞᱟᱹᱭᱟ ᱟᱫᱚᱢ ᱞᱟᱹᱭᱟ ᱡᱟᱸᱦᱟᱸ ᱦᱩᱭᱩᱜ ᱛᱮᱱᱟᱜ ᱫᱚ ᱦᱩᱭᱩᱜ ᱜᱮᱭᱟ ᱟᱫᱚ ᱦᱩᱭᱩᱜ ᱛᱮᱱᱟᱜ ᱫᱚ ᱦᱩᱭᱩᱜ ᱜᱮᱭᱟ ᱚᱱᱟ ᱢᱟ ᱴᱷᱤᱠ ᱜᱮᱭᱟ, ᱟᱫᱚ ᱡᱟᱸᱦᱟᱸ ᱦᱩᱭᱩᱜ ᱛᱮᱱᱟᱜ ᱚᱱᱟ ᱫᱚ ᱪᱮᱫᱟᱜ ᱮᱢ ᱦᱩᱭᱪᱚᱭᱟ ᱾ ᱥᱮ ᱡᱟᱦᱟᱸ ᱵᱟᱝ ᱜᱟᱱᱚᱜᱚᱜ ᱠᱟᱱᱟ ᱚᱸᱰᱮᱢ ᱟᱢ ᱡᱚᱵᱚᱨᱡᱥᱴᱳᱢ ᱠᱚᱨᱟᱣ ᱠᱷᱟᱱ ᱫᱚ ᱚᱱᱟ ᱫᱚᱢ ᱪᱤᱠᱟᱹᱜ-ᱟ ᱾
ᱵᱟᱹᱲᱤᱡ ᱜᱮ ᱦᱩᱭᱩᱜ-ᱟ ᱚᱱᱟ ᱫᱚ ᱾
ᱟᱨ ᱪᱮᱫ ᱞᱮᱠᱟ ᱠᱚ ᱵᱟᱯᱞᱟ-ᱟ ᱟᱯᱮ ᱥᱮᱫ ᱫᱚ?
ᱟᱨ ᱟᱞᱮᱫᱚ ᱱᱚᱝᱠᱟ ᱵᱟᱯᱞᱟ ᱢᱟ ᱟᱹᱰᱤ ᱨᱚᱠᱚᱢ ᱠᱚ ᱵᱟᱯᱞᱟ-ᱟ ᱾
ᱦᱮᱸ ᱾
ᱟᱨ ᱱᱤᱝᱠᱟᱹ ᱵᱟᱯᱞᱟᱜ ᱜᱮᱭᱟ ᱠᱚ ᱱᱚᱣᱟ ᱴᱩᱝᱠᱤ ᱫᱤᱯᱤᱞ ᱠᱚ ᱟᱨ ᱤᱭᱟᱹ ᱫᱩᱣᱟᱹᱨ ᱵᱟᱯᱞᱟ ᱦᱚᱸ ᱠᱚ ᱵᱟᱯᱞᱟᱜ ᱜᱮᱭᱟ ᱠᱚ
ᱟᱪᱪᱷᱟ ᱟᱪᱪᱷᱟ, ᱢᱟᱱᱮ ᱴᱩᱢᱠᱤ ᱫᱤᱯᱤᱞ ᱫᱚ ᱚᱱᱟ ᱫᱚ ᱚᱠᱟ ᱞᱮᱠᱟ ᱠᱚ ᱵᱟᱯᱞᱟᱜᱼᱟ ᱾
ᱴᱩᱝᱠᱤ ᱫᱤᱯᱤᱧ ᱫᱚ ᱱᱚᱝᱠᱟ ᱵᱟᱯᱞᱟ ᱴᱩᱝᱠᱤ ᱫᱤᱯᱤᱞ ᱫᱚ ᱢᱟᱱᱮ ᱡᱟᱶᱟᱭ ᱫᱚ ᱵᱟᱭ ᱥᱮᱱᱚᱜᱼᱟ ᱾
ᱟᱪᱪᱷᱟ ᱾
ᱵᱟᱹᱨᱭᱟᱹᱛ ᱠᱚᱜᱮ ᱠᱚ ᱥᱮᱱ ᱟᱠᱚ
ᱦᱮᱸ
ᱟᱨ ᱵᱟᱹᱦᱩ ᱠᱚ ᱟᱹᱜᱩᱭᱟ ᱡᱟᱶᱟᱭ ᱚᱲᱟᱜ ᱛᱮ ᱾
ᱟᱪᱪᱷᱟ ᱾
ᱢᱟᱱᱮ ᱡᱟᱶᱟᱭ ᱫᱚ ᱦᱟᱸᱰᱮ ᱫᱚ ᱵᱟᱭ ᱥᱮᱱᱚᱜᱼᱟ ᱾ ᱵᱟᱹᱦᱩ ᱠᱚ ᱟᱡᱴᱷᱮᱱ ᱵᱟᱹᱦᱩ ᱠᱚ ᱟᱹᱜᱩᱭᱟ ᱱᱚᱰᱮ ᱟᱨ ᱱᱚᱰᱮ ᱜᱮ ᱵᱟᱯᱞᱟ ᱠᱚᱫᱚ ᱦᱩᱭᱩᱜ ᱛᱟᱹᱠᱤᱱᱟ ᱾
ᱚ ᱢᱟᱱᱮ ᱵᱟᱹᱦᱩ ᱚᱲᱟᱜ ᱫᱚ ᱡᱟᱶᱟᱭ ᱫᱚ ᱵᱟᱭ ᱪᱟᱞᱟᱜᱼᱟ ᱾
ᱦᱳᱭ
ᱟᱪᱪᱷᱟ ᱚᱱᱟ ᱦᱚᱸ ᱢᱩᱱᱴᱟᱝ ᱵᱟᱯᱞᱟ ᱠᱟᱱ ᱜᱮᱭᱟ ᱤᱧ ᱦᱚᱸᱧ ᱟᱸᱡᱚᱢ ᱟᱠᱟᱫ ᱜᱮᱭᱟ ᱟᱸᱡᱚᱢ ᱫᱚ, ᱟᱫᱚ ᱧᱮᱞ ᱫᱚ ᱵᱟᱹᱧ ᱧᱮᱞ ᱟᱠᱟᱫ ᱠᱚᱣᱟ᱾ ᱟᱫᱚ ᱢᱚᱱᱮ ᱢᱚᱱᱮ ᱛᱤᱧ ᱞᱟᱹᱭᱟ ᱚᱱᱟ ᱫᱚ ᱚᱠᱟ ᱞᱮᱠᱟᱱ ᱵᱟᱯᱞᱟ ᱵᱟᱹᱦᱩ ᱟᱹᱜᱩ ᱡᱩᱫᱤ ᱡᱟᱶᱟᱭ ᱵᱟᱭ ᱪᱟᱞᱟᱜᱼᱟ᱾ ᱦᱮᱸ ᱟᱫᱚ ᱟᱪᱪᱷᱟ ᱟᱪᱪᱷᱟ
ᱠᱟᱴ
ᱟᱪᱪᱷᱟ ᱴᱷᱤᱠ ᱜᱮᱭᱟ ᱛᱚᱵᱮ ᱴᱟᱭᱤᱢ ᱠᱚ ᱦᱩᱭ ᱡᱟᱣᱨᱟ ᱮᱱ ᱠᱷᱟᱱ ᱫᱚ᱾